ᱦᱮᱸ ᱜᱚᱢᱠᱮ ᱡᱚᱦᱟᱨ ᱜᱮ ᱡᱚᱦᱟᱨ ᱜᱮ
ᱛᱟᱦᱚᱞᱮ ᱜᱚᱝᱠᱮ ᱚᱠᱟ ᱞᱮᱠᱟ ᱢᱮᱱᱟᱜ ᱵᱤᱱᱟ ᱱᱤᱭᱟᱹ ᱤᱭᱟᱹᱨᱮ ᱡᱟᱹᱯᱩᱫ ᱨᱮ
ᱟᱨ ᱜᱚᱢᱠᱮ ᱪᱮᱫ ᱵᱤᱱ ᱞᱟᱹᱭᱟ ᱱᱚᱣᱟ ᱡᱟᱹᱯᱩᱫ ᱨᱮ ᱦᱟᱹᱠᱩ ᱥᱟᱵ ᱪᱟᱞᱟᱣ ᱦᱩᱭ ᱞᱮᱱᱟ
ᱦᱮᱸ ᱦᱮᱸ
ᱟᱨ ᱯᱩᱨᱟ ᱞᱚᱦᱚᱫ ᱠᱟᱛᱮᱫ ᱞᱤᱧ ᱦᱮᱡ ᱠᱟᱱᱟ
ᱚᱻ
ᱟᱨ ᱠᱟᱹᱴᱤᱡ ᱦᱮᱸ ᱠᱟᱹᱴᱤᱡ ᱟᱫᱚ ᱱᱤᱛᱚᱜ ᱫᱚ ᱵᱚᱦᱚᱜ ᱠᱚ ᱦᱟᱢᱟᱞ ᱦᱟᱢᱟᱞ ᱜᱮ ᱵᱩᱡᱷᱟᱹᱜ ᱠᱟᱱᱟ
ᱚ ᱵᱚᱦᱚᱜ ᱠᱚ ᱦᱟᱹᱥᱩ ᱠᱟᱱᱟ ᱦᱮᱸ ᱥᱮ
ᱦᱳᱭ ᱦᱳᱭ ᱢᱟᱱᱮ ᱟᱨ ᱦᱟᱹᱠᱩ ᱦᱚᱸ ᱥᱟᱵ ᱛᱮ ᱡᱟ ᱨᱟᱹᱥᱠᱟᱹ ᱢᱟᱱᱮ ᱥᱟᱵᱜᱮ ᱥᱟᱱᱟ ᱠᱟᱱᱟ ᱞᱟᱦᱚᱫ ᱠᱟᱱ ᱨᱮᱦᱚᱸ
ᱛᱟᱞᱦᱮ ᱜᱚᱢᱠᱮ ᱦᱟᱹᱠᱩ ᱫᱚ ᱟᱹᱵᱤᱱ ᱫᱚ ᱜᱟᱹᱰᱭᱟᱹ ᱨᱮ ᱪᱟᱥ ᱠᱟᱜ ᱠᱚᱣᱟᱵᱤᱱ ᱥᱮ ᱮᱢᱱᱤ ᱜᱟᱰᱟ ᱵᱟᱸᱫᱷ ᱯᱩᱠᱷᱨᱤ ᱠᱚᱨᱮ ᱵᱤᱱ ᱥᱟᱵ ᱠᱮᱫ ᱠᱚᱣᱟ
ᱵᱟᱝ ᱵᱟᱝ ᱵᱟᱝ ᱱᱚᱜ-ᱚᱭ ᱡᱮ ᱩᱱᱟᱹᱜ ᱮ ᱫᱟᱜ ᱡᱟᱹᱲᱤᱭᱮᱫ ᱫᱚ
ᱦᱮᱸ ᱦᱮᱸ
ᱟᱨ ᱢᱟᱱᱮ ᱟᱞᱮᱥᱮᱫ ᱫᱚ ᱠᱟᱹᱴᱤᱡ ᱚᱝᱠᱟ ᱵᱩᱨᱩ ᱧᱚᱜ ᱜᱮᱭᱟ ᱥᱮ ᱟᱫᱚ ᱚᱱᱟ ᱵᱩᱨᱩ ᱫᱷᱟᱥᱱᱟ ᱞᱟᱛᱟᱨ ᱨᱮᱜᱮ ᱢᱤᱫᱴᱟᱝ ᱜᱟᱹᱰᱭᱟᱹ ᱦᱮᱱᱟᱜ-ᱟ ᱢᱟᱨᱟᱝ ᱠᱚᱡᱟᱜ ᱟᱨ ᱚᱱᱟ ᱚᱱᱟ ᱫᱟᱜ ᱠᱚ ᱛᱚ ᱟᱹᱛᱩ ᱦᱮᱡ ᱮᱱᱟ ᱪᱮᱛᱟᱱ ᱥᱮᱫ ᱠᱷᱚᱱᱟᱜ ᱯᱩᱨᱟᱹ ᱚᱱᱟ ᱜᱟᱹ ᱰᱤᱭᱟᱹ ᱨᱮᱱᱟᱜ ᱯᱟᱲ ᱫᱚ ᱯᱩᱨᱟᱹ ᱫᱷᱟᱥᱠᱟᱣ ᱮᱱᱟ
ᱦᱮᱸ
ᱟᱫᱚ ᱩᱱᱟᱹᱜ ᱡᱮ ᱩᱱᱟᱹᱜ ᱦᱟᱹᱠᱩ ᱠᱚ ᱛᱟᱦᱮᱸ ᱠᱟᱱ ᱡᱚᱛᱚ ᱟᱫᱚ ᱚᱱᱟ ᱛᱮᱠᱚ ᱩᱰᱩ ᱦᱮᱡ ᱮᱱᱟ ᱠᱷᱮᱛ ᱥᱮᱜ ᱟᱫᱚ ᱩᱝᱠᱩ ᱜᱮ ᱥᱟᱵ ᱵᱟᱲᱟ ᱠᱚ ᱦᱩᱭᱩᱜ ᱠᱟᱱ ᱛᱟᱦᱮᱸᱫ
ᱚ ᱛᱤᱱᱟᱹᱜ ᱜᱟᱱ ᱵᱤᱱ ᱥᱟᱵ ᱠᱮᱫ ᱠᱚᱣᱟ
ᱥᱟᱵ ᱠᱟᱜ ᱠᱚᱣᱟᱞᱤᱧ ᱟᱹᱰᱤ ᱡᱟᱹᱥᱛᱤ ᱜᱮ ᱢᱳᱴᱟᱢᱩᱴᱤ ᱦᱩᱭᱩᱜ ᱟᱠᱚ ᱮᱸ ᱠᱟᱹᱴᱤᱡ ᱦᱟᱹᱠᱩ ᱢᱮᱱᱟᱜ ᱠᱚᱣᱟ ᱚᱱᱠᱟ ᱢᱚᱬᱮ ᱠᱤᱡᱤ ᱜᱟᱱ ᱟᱨ ᱢᱮᱫᱴᱮᱱ ᱢᱟᱨᱟᱝ ᱠᱚᱡ ᱠᱟᱛᱞᱟ ᱦᱟᱹᱠᱩ ᱞᱤᱧ ᱥᱟᱵ ᱠᱟᱫᱮᱭᱟ ᱦᱩᱭᱩᱟ ᱩᱱᱤ ᱮᱠᱞᱟ ᱛᱮᱜᱮ ᱦᱩᱭᱩᱜ-ᱟ ᱯᱩᱱ ᱠᱤᱡᱤ
ᱚ ᱛᱟᱦᱞᱮ ᱟᱹᱰᱤ ᱢᱟᱨᱟᱝ ᱦᱟᱹᱠᱩ ᱵᱤᱱ ᱥᱟᱵ ᱠᱟᱫᱮᱭᱟ ᱦᱮᱸ ᱥᱮ
ᱯᱩᱨᱟᱹ ᱩᱱᱤ ᱟᱲᱮ ᱫᱷᱟᱨᱮ ᱨᱮ ᱡᱟᱯᱟᱜ ᱠᱟᱛᱮᱫ ᱞᱟᱠᱟᱵ ᱞᱟᱠᱟᱵ ᱵᱟᱲᱟᱭᱮᱫ ᱛᱟᱦᱮᱱᱮ
ᱚ ᱛᱟᱞᱦᱮ ᱜᱚᱝᱠᱮ ᱪᱟᱯᱚ ᱠᱟᱛᱮ ᱵᱤᱱ ᱥᱟᱵ ᱠᱮᱫ ᱠᱚᱣᱟ ᱥᱮ ᱵᱟᱲᱥᱤ ᱛᱮ
ᱵᱟᱝ ᱚᱱᱮ ᱠᱷᱮᱛ ᱠᱚᱨᱮ ᱠᱚ ᱴᱤᱭᱚ ᱴᱚᱭᱚ ᱵᱟᱲᱟᱭ ᱠᱟᱱ ᱫᱚ
ᱚᱻ ᱢᱟᱱᱮ ᱪᱟᱯᱚ ᱠᱟᱛᱮ ᱜᱮ ᱢᱟᱱᱮ ᱵᱤᱱ ᱥᱟᱵ ᱠᱮᱫ ᱠᱚᱣᱟ ᱥᱮ ᱮᱢᱱᱤ ᱡᱟᱦᱟᱸ ᱪᱟᱯᱚ ᱠᱟᱛᱮᱫ ᱜᱮᱥᱮ ᱮᱢᱱᱤ ᱡᱟᱞ ᱛᱮ
ᱡᱟᱞ ᱢᱟᱱᱮ ᱢᱮᱫᱴᱮᱱ ᱟᱱᱮ ᱢᱚᱥᱟᱨᱤ ᱚᱲᱮᱡ ᱨᱮᱱᱟᱜ ᱵᱮᱱᱟᱣ ᱦᱩᱭ ᱠᱟᱱᱟ ᱚᱱᱮ ᱦᱟᱣ ᱠᱚᱴᱟ ᱞᱮᱠᱟᱱᱟᱜ ᱮᱢ ᱧᱮᱞ ᱠᱟᱫᱟ ᱛᱚ ᱦᱟᱣ ᱠᱴᱟ ᱪᱮᱞᱮᱠᱟ ᱱᱟᱜ ᱢᱮᱴᱮᱡ ᱡᱮᱞᱮᱧ ᱠᱚ ᱵᱮᱱᱟᱣ ᱠᱟᱜ-ᱟ ᱦᱳᱭ ᱦᱳᱭ ᱦᱳᱭ ᱚᱝᱠᱟᱱᱟᱜ ᱛᱮ
ᱚᱻ ᱦᱮᱸ ᱦᱟᱱᱮ ᱪᱤᱠᱟ ᱦᱟᱹᱠᱩ ᱠᱚ ᱜᱷᱟᱵᱩᱭ ᱠᱚᱣᱟ ᱚᱱᱮ ᱚᱱᱠᱟᱱᱟᱜ ᱦᱮᱸᱥᱮ
ᱦᱳᱭ ᱦᱳᱭ ᱚᱱᱠᱟᱱᱟᱜ ᱛᱮ
ᱳᱻ ᱛᱟᱞᱦᱮ ᱩᱱᱠᱩ ᱦᱟᱹᱠᱳ ᱜᱚᱜᱮ ᱵᱤᱱ ᱥᱟᱵ ᱵᱟᱲᱟ ᱛᱟᱞᱦᱮ ᱛᱚ ᱛᱤᱦᱤᱧ ᱛᱮᱦᱮᱧ ᱫᱚ ᱛᱟᱞᱦᱮ ᱛᱚ ᱦᱟᱹᱠᱩ ᱫᱚ ᱛᱟᱞᱦᱮ ᱜᱟᱯᱟ ᱵᱤᱱ ᱡᱚᱢ ᱠᱚᱣᱟ ᱦᱮᱸ ᱥᱮ ᱛᱤᱦᱤᱧ ᱟᱹᱰᱤ ᱜᱟᱱ ᱧᱤᱫᱟᱹᱭ ᱱᱟ
ᱦᱮᱸ ᱮᱠᱫᱚᱢ ᱛᱤᱦᱤᱧ ᱢᱟ ᱧᱤᱫᱟᱹᱭ ᱱᱟ ᱟᱫᱚ ᱜᱟᱯᱟ ᱡᱚᱢ ᱠᱚ ᱦᱩᱭᱩᱜ-ᱟ
ᱛᱮᱦᱮᱧ ᱫᱚ ᱫᱟᱠᱟ ᱡᱩᱫᱤ ᱵᱟᱵᱤᱱ ᱡᱚᱢ ᱠᱟᱫᱟ ᱠᱟᱹᱴᱤᱡ ᱳᱭ ᱯᱤᱭᱟ ᱯᱩᱱᱭᱟ ᱜᱟᱱ ᱦᱟᱹᱠᱳ ᱞᱟᱫ ᱠᱚᱵᱤᱱ ᱟᱨ ᱡᱚᱢ ᱠᱚᱵᱤᱱ ᱛᱮᱦᱮᱧ ᱫᱚ ᱫᱟᱠᱟ ᱥᱟᱞᱟᱜ
ᱦᱳᱭ ᱦᱳᱭ ᱞᱟᱫ ᱟᱨ ᱦᱟᱹᱠᱩ ᱞᱟᱫ ᱡᱮᱴᱟ ᱥᱤᱵᱤᱞᱟ ᱟᱨ ᱟᱞᱚᱵᱤᱱ ᱞᱟᱹᱭᱟ ᱚᱱᱟ ᱟᱨᱚ ᱵᱟᱲᱜᱮ ᱨᱮ ᱠᱟᱭᱨᱟ ᱢᱮᱱᱟᱜ-ᱟ ᱚᱱᱟ ᱠᱟᱭᱨᱟ ᱥᱟᱠᱟᱢ ᱨᱮ ᱦᱟᱹᱠᱩ ᱞᱟᱫ ᱱᱤᱛᱚᱜ ᱫᱚ ᱟᱫᱚ ᱥᱟᱨᱡᱚᱢ ᱥᱟᱠᱟᱢ ᱫᱚ ᱚᱠᱟᱨᱮᱢ ᱧᱟᱢᱟ ᱵᱤᱨ ᱪᱟᱞᱟᱜ ᱦᱩᱭᱩᱟ
ᱦᱳᱭ ᱦᱳᱭ ᱟᱫᱚ ᱦᱤᱛᱳᱜ ᱫᱚ ᱪᱤᱠᱟᱹᱛᱮ ᱵᱤᱨ ᱵᱤᱱ ᱪᱟᱞᱟᱜ-ᱟ ᱦᱮᱸ ᱥᱮ
ᱦᱩᱸ ᱟᱹᱰᱤ ᱥᱟᱺᱜᱤᱧ ᱧᱚᱜ ᱜᱮᱭᱟ ᱠᱟᱹᱴᱤᱡ ᱵᱤᱨ
ᱦᱮᱸ ᱦᱮᱸ
ᱛᱟᱞᱦᱮ ᱚᱱᱠᱟ ᱟᱯᱮ ᱥᱮᱫ ᱫᱚ ᱚᱱᱠᱟ ᱩᱱᱟᱹᱜ ᱦᱟᱹᱵᱤᱡ ᱫᱚ ᱵᱟᱭ ᱫᱟᱜ ᱡᱟᱲᱤᱭᱮᱜ-ᱟ
ᱵᱟᱝ ᱩᱱᱟᱹᱜ ᱫᱚ ᱫᱟᱜ ᱡᱟᱹᱲᱤ ᱫᱚ ᱩᱱᱟᱹᱜ ᱫᱚ ᱵᱟᱭ ᱫᱟᱜ ᱡᱟᱹᱲᱤᱭᱫᱟ ᱠᱟᱹᱴᱤᱡ ᱱᱤᱛᱚᱜ ᱫᱚ ᱠᱟᱹᱴᱤᱡ ᱠᱚᱢ ᱠᱟᱜ ᱜᱮᱭᱟᱭ,
ᱚ ᱟᱪᱪᱷᱟ ᱟᱪᱪᱷᱟ ᱦᱮᱸ ᱫᱚᱢᱮ ᱫᱟᱜ ᱡᱟᱹᱲᱤ ᱦᱚᱸ ᱵᱟᱝ ᱵᱷᱟᱜᱤᱭᱟ᱾
ᱦᱮᱸᱛᱚ, ᱩᱱᱟᱹᱜ ᱫᱟᱜ ᱡᱟᱹᱲᱤ ᱫᱚ ᱵᱟᱝ ᱵᱷᱟᱜᱤᱭᱟ ᱱᱤᱭᱟᱹ ᱡᱟᱦᱟᱸ᱾ ᱫᱟᱜ ᱡᱟᱹᱲᱤ ᱞᱮᱠᱷᱟᱱ ᱛᱚ ᱟᱵᱚ ᱪᱟᱥ ᱠᱚ ᱦᱟᱸᱜ ᱛᱚ ᱡᱩᱫᱤ ᱰᱩᱵᱩᱡᱚᱜ ᱛᱟᱵᱚᱱᱟ᱾ ᱠᱷᱮᱛ ᱠᱚ ᱛᱟᱞᱦᱮ ᱛᱚ ᱵᱟᱝ ᱦᱩᱭᱩᱜ ᱛᱟᱵᱚᱱᱟ ᱵᱷᱟᱜᱤ ᱧᱚᱜ ᱦᱩᱲᱩ ᱦᱮᱸᱥᱮ᱾
ᱮᱠᱫᱚᱢ ᱮᱠᱫᱚᱢ᱾ ᱠᱷᱮᱛ ᱵᱟᱹᱫᱽ ᱠᱚ ᱡᱩᱫᱤ ᱰᱩᱵᱩᱡ ᱪᱟᱵᱟᱜᱼᱟ ᱟᱨᱮᱢ ᱨᱚᱦᱚᱭ ᱠᱟᱜᱼᱟ ᱛᱟᱦᱚᱞᱮ ᱚᱱᱟ ᱫᱚ ᱦᱟᱱᱮ ᱰᱩᱵᱩᱡ᱾ ᱠᱟᱛᱮ ᱡᱩᱫᱤ ᱛᱟᱦᱮᱸᱱᱟ ᱚᱱᱟ ᱫᱚ ᱟᱫᱚ ᱜᱩᱡᱩᱜ-ᱟ ᱥᱮ᱾
ᱦᱮᱸ ᱥᱮᱭᱟᱜᱼᱟ ᱦᱮᱸ ᱥᱮ᱾
ᱦᱮᱸ ᱮᱠᱫᱚᱢ ᱥᱮᱭᱟᱵ ᱚᱱᱟ
ᱚ ᱦᱮᱸ ᱛᱟᱦᱚᱞᱮ ᱜᱚᱢᱠᱮ ᱟᱵᱤᱱ ᱫᱚ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝ?
ᱚᱸ ᱥᱮᱸᱫᱽᱨᱟ ᱫᱚ᱾ ᱮᱸᱻ ᱥᱟᱺᱜᱤᱧ ᱧᱚᱜ ᱫᱚ ᱵᱟᱝᱞᱤᱧ ᱪᱟᱞᱟᱣ ᱟᱠᱟᱱᱟ ᱢᱮᱱ ᱠᱷᱟᱱ ᱟᱛᱳ ᱥᱩᱨ ᱥᱩᱯᱩᱨ ᱠᱚᱨᱮ ᱚᱱᱟ ᱵᱤᱨ ᱨᱮᱜᱮ ᱠᱩᱞᱟᱹᱭ ᱥᱮᱸᱫᱽᱨᱟ ᱞᱤᱧ ᱪᱟᱞᱟᱣ ᱟᱠᱟᱱᱟ᱾
ᱚ ᱛᱟᱦᱞᱮ ᱜᱚᱢᱠᱮ ᱟᱹᱵᱤᱱ ᱡᱟᱣ ᱡᱚᱠᱷᱚᱱ ᱯᱳᱭᱞᱳ ᱥᱮᱸᱫᱽᱨᱟ ᱵᱤᱱ ᱪᱟᱞᱟᱣ ᱞᱮᱱᱟ᱾ ᱡᱚᱛᱚ ᱠᱷᱚᱱᱟᱜ ᱯᱳᱭᱞᱳ ᱟᱹᱵᱤᱱ ᱪᱮᱫ ᱞᱮᱠᱟ ᱵᱤᱱ ᱵᱩᱡᱷᱟᱹᱣ ᱞᱮᱫᱟ ᱟᱹᱵᱤᱱᱟᱜ ᱢᱟᱱᱮ ᱢᱚᱱᱮᱨᱮ ᱚᱠᱟ ᱞᱮᱠᱟ ᱨᱟᱹᱥᱠᱟᱹ᱾ ᱥᱟᱨᱥᱟᱣ ᱞᱮᱱᱟ᱾
ᱦᱮᱸ ᱮᱠᱫᱚᱢ ᱯᱳᱭᱞᱳ ᱥᱮᱸᱫᱽᱨᱟ ᱨᱮᱢᱟ ᱟᱨ ᱟᱞᱚᱵᱤᱱ ᱞᱟᱹᱭᱟ ᱮᱠᱫᱚᱢ ᱢᱟᱱᱮ ᱢᱚᱱᱮ ᱡᱤᱣᱤ ᱪᱩᱦᱩᱲ ᱪᱩᱦᱩᱚᱜ ᱠᱟᱱ ᱛᱟᱦᱮᱸᱫ ᱡᱮ ᱛᱤᱨᱮ ᱢᱤᱫᱴᱮᱱ ᱡᱤᱭᱟᱹᱞᱤ ᱞᱤᱧ ᱜᱚᱡᱮᱭᱟ᱾
ᱦᱮᱸ ᱦᱮᱸ ᱛᱚ ᱛᱟᱦᱞᱮ ᱜᱚᱢᱠᱮ ᱞᱟᱹᱭ ᱵᱤᱱ᱾
ᱢᱟᱱᱮ ᱟᱨ᱾ ᱪᱮᱫ ᱵᱤᱱ ᱞᱟᱹᱭᱟ ᱯᱳᱭᱞᱳ ᱥᱮᱸᱫᱽᱨᱟ ᱨᱮᱜᱮ ᱩᱱᱤ ᱩᱱᱤ ᱠᱩᱞᱟᱹᱭ ᱢᱤᱫᱴᱟᱝ ᱞᱮ ᱧᱟᱢ ᱞᱮᱫᱮᱭᱟ ᱦᱮᱸ᱾ ᱟᱨ ᱩᱱᱤ ᱤᱧ ᱥᱮᱫ ᱛᱮᱜᱮ ᱫᱟᱹᱲ ᱯᱟᱨᱚᱢᱮᱱᱟᱭ᱾
ᱦᱮᱸ ᱦᱮᱸ᱾
ᱟᱨ ᱵᱟᱹᱧ ᱪᱤᱠᱟᱹ ᱫᱟᱲᱮ ᱭᱟᱫᱮᱭᱟ ᱟᱨ ᱫᱚᱢᱮ ᱠᱚ ᱢᱮᱛᱟ ᱵᱟᱲᱟ ᱟᱫᱤᱧᱟ ᱱᱚᱝᱠᱟ ᱥᱮᱸᱫᱽᱨᱟᱢ ᱦᱮᱡ ᱠᱟᱱᱟ᱾ ᱥᱮ ᱪᱮᱫ ᱞᱟᱹᱜᱤᱫᱢ ᱦᱮᱡ ᱟᱠᱟᱱᱟ ᱩᱱᱤ ᱦᱚᱢ ᱫᱟᱹᱲ ᱦᱚᱪᱚ ᱠᱮᱫᱮᱭᱟ᱾
ᱦᱩᱸ ᱦᱩᱸ᱾ ᱚ ᱚᱱᱠᱟ ᱛᱟᱦᱚᱞᱮ ᱜᱚᱝᱠᱮ ᱟᱯ-ᱟᱯᱮ ᱥᱮᱫ ᱫᱚ᱾ ᱥᱮᱸᱫᱽᱨᱟ ᱫᱚ ᱞᱟᱦᱟ ᱠᱷᱚᱱᱟᱜ ᱜᱮᱠᱚ ᱜᱟᱞᱢᱟᱨᱟᱣ ᱠᱟᱜᱼᱟ ᱥᱮ ᱴᱟᱴᱠᱟ ᱜᱮᱯᱮ ᱪᱟᱞᱟᱜ ᱜᱮᱭᱟ᱾
ᱥᱮᱸᱫᱽᱨᱟ ᱫᱚ ᱚᱱᱠᱟ ᱥᱩᱨ‌ ᱥᱩᱨ ᱥᱩᱯᱩᱨ᱾ ᱛᱚ ᱚᱱᱠᱟ ᱴᱟᱴᱠᱟ ᱜᱮᱞᱮ ᱪᱟᱞᱟ ᱵᱟᱲᱟᱜ ᱜᱮᱭᱟ ᱥᱮᱛᱟᱜ ᱵᱮᱲᱟ ᱫᱟᱹᱛᱟᱹᱱᱤ ᱫᱟᱹᱛᱟᱹᱱᱤ ᱛᱮ ᱢᱤᱫ ᱥᱟᱶ ᱛᱮᱞᱮ ᱡᱟᱣᱨᱟ ᱞᱮᱱᱠᱷᱟᱱ ᱟᱨ᱾ ᱡᱩᱫᱤ ᱥᱟᱺᱜᱤᱧ ᱧᱚᱜ ᱪᱟᱞᱟᱜ ᱠᱚ ᱞᱟᱹᱭᱟ ᱛᱟᱦᱚᱞᱮ ᱚᱱᱟ ᱫᱚ ᱞᱟᱦᱟ ᱠᱷᱚᱱᱟᱜ ᱜᱮᱞᱮ ᱜᱟᱞᱢᱟᱨᱟᱣ ᱟᱠᱟ ᱜᱮᱭᱟ᱾
ᱛᱟᱦᱚᱞᱮ ᱟᱯᱮ ᱫᱚ ᱫᱟᱠᱟ ᱯᱚᱴᱚᱢ ᱠᱚᱫᱚ ᱯᱮ ᱤᱫᱤ ᱜᱮᱭᱟ ᱥᱮ ᱵᱟᱝ ᱴᱤᱯᱤᱱ ᱡᱟᱦᱱᱟᱜ ᱠᱚᱛᱮ᱾
ᱦᱮᱸ ᱚᱱᱠᱟ ᱥᱟᱺᱟᱹᱜᱤᱧ ᱧᱚᱜ ᱪᱟᱞᱟᱣ ᱞᱮᱱᱠᱷᱟᱱ ᱢᱟ ᱯᱩᱨᱟ᱾ ᱮ ᱴᱤᱯᱷᱤᱱ ᱠᱚᱛᱮ ᱫᱟᱠᱟ ᱠᱚᱞᱮ ᱤᱫᱤ ᱜᱮᱭᱟ᱾
ᱟᱨ ᱠᱚ ᱞᱟᱹᱭᱼᱟ ᱟᱨ ᱟᱸᱡᱚᱢ ᱵᱟᱲᱟ ᱦᱩᱭ ᱟᱠᱟᱱᱟ ᱫᱟᱜ ᱠᱚ ᱛᱚ ᱥᱮᱸᱫᱽᱨᱟ ᱛᱚ ᱵᱟᱠᱚ ᱤᱫᱤᱭᱟ ᱦᱟᱸᱰᱮ᱾ ᱡᱟᱦᱟᱸ ᱰᱟᱹᱰᱤ ᱫᱟᱜ ᱥᱮ ᱚᱱᱟ ᱠᱚᱨᱮ ᱧᱟᱢᱚᱜ ᱫᱚ ᱛᱚᱸᱵᱟ ᱫᱟᱜ ᱠᱚ ᱜᱟᱹᱰᱭᱟᱹ ᱫᱟᱜ ᱠᱚ ᱥᱮ ᱜᱟᱰᱟ ᱫᱟᱜ ᱠᱚᱠᱚ ᱜᱮᱠᱚ ᱧᱩ ᱵᱟᱲᱟᱭᱟ᱾
ᱦᱮᱸ ᱚᱱᱟ ᱦᱚᱸ ᱜᱟᱰᱟ ᱫᱟᱜ ᱠᱚᱜᱮ ᱜᱟᱰᱟ ᱫᱟᱜ ᱦᱚᱸ ᱟᱹᱰᱤ ᱪᱮᱦᱨᱟ ᱜᱮ ᱥᱤᱵᱤᱞᱟ᱾ ᱚᱱᱟ ᱰᱟᱹᱰᱤ ᱵᱮᱱᱟᱣ ᱠᱟᱛᱮᱜ ᱡᱟᱦᱟᱸ ᱫᱟᱜ ᱮᱢ ᱧᱩᱭ ᱫᱚ ᱚᱱᱟ ᱠᱚᱞ᱾ ᱠᱚᱨᱮᱱᱟᱜ ᱫᱟᱜ ᱩᱱᱟᱹᱜ ᱵᱟᱝ ᱥᱤᱵᱤᱞᱟ ᱚᱱᱟ ᱰᱟᱹᱰᱤ ᱫᱟᱜ ᱩᱱᱟᱹᱜ ᱵᱟᱹᱲᱛᱤ ᱥᱤᱵᱤᱞᱟ᱾
ᱛᱟᱦᱞᱮ᱾ ᱛᱟᱦᱚᱞᱮ ᱥᱮᱸᱫᱽᱨᱟ ᱨᱮ ᱟᱹᱵᱤᱱ ᱡᱚᱠᱷᱚᱱ ᱯᱳᱭᱞᱳ ᱥᱮᱸᱫᱽᱨᱟ ᱵᱤᱱ ᱪᱟᱞᱟᱣ ᱞᱮᱱᱟ ᱪᱤᱞᱤ ᱵᱤᱱ ᱜᱚᱡ ᱞᱮᱫᱮᱭᱟ ᱯᱳᱭᱞᱳ ᱟᱹᱵᱤᱱ ᱡᱚᱛᱚᱱᱟᱜ᱾ ᱯᱨᱚᱛᱷᱚᱢ ᱥᱮᱸᱫᱽᱨᱟ ᱨᱮ ᱪᱤᱞᱮ ᱵᱤᱱ ᱜᱚᱡ ᱞᱮᱫᱮᱭᱟ ᱪᱤᱞᱮ ᱡᱤᱭᱟᱹᱞᱤ᱾
ᱡᱚᱛᱚ ᱠᱷᱚᱱᱟᱜ ᱯᱩᱭᱞᱩ ᱥᱮᱸᱫᱽᱨᱟ ᱨᱮᱢᱟ ᱟᱹᱞᱤᱧ ᱫᱚ ᱢᱤᱫᱴᱮᱱ ᱪᱷᱩᱴᱭᱟᱹ ᱦᱚᱯᱚᱱ ᱞᱤᱧ ᱜᱚᱡ ᱞᱮᱫᱮᱭᱟ ᱾
ᱚ ᱪᱩᱟᱹᱴᱭᱟᱹ ᱦᱚᱯᱚᱱ ᱟᱫᱚ ᱜᱚᱡ ᱫᱚᱵᱤᱱ ᱜᱚᱡ ᱠᱮᱫᱮᱭᱟ ᱛᱟᱞᱦᱮ ᱟᱫᱚ ᱛᱟᱨᱯᱚᱨᱮ ᱟᱫᱚ ᱩᱱᱤ ᱫᱚ ᱛᱟᱞᱦᱮ ᱛᱤᱱᱟᱹᱜ ᱠᱚ ᱥᱟᱨᱦᱟᱣ ᱠᱮᱫ ᱵᱤᱱᱟ ᱟᱵᱤᱱ ᱡᱟᱦᱟᱸ ᱵᱤᱱ ᱩᱱᱠᱩ ᱥᱟᱞᱟᱜ ᱵᱤᱱ ᱪᱟᱞᱟᱣ ᱞᱮᱱ ᱫᱚ ᱢᱟᱱᱮ ᱢᱤᱫᱴᱟᱝ ᱥᱟᱨᱦᱟᱣ ᱛᱚ ᱮᱢᱚᱜ ᱟᱠᱚ ᱥᱮ ᱢᱮᱱᱛᱮᱢ ᱜᱚᱡ ᱠᱮᱫᱮᱭᱟᱵᱤᱱ ᱢᱤᱫᱴᱟᱝ ᱩᱱᱠᱩ ᱦᱚᱸᱛᱚ ᱨᱟᱹᱥᱠᱟᱹ ᱠᱚ ᱵᱩᱡᱷᱟᱹᱣᱟ ᱛᱚ ᱦᱮᱸᱥᱮ
ᱦᱮᱸ ᱮᱠᱫᱚᱢ ᱥᱟᱨᱦᱟᱣᱢᱟ ᱟᱹᱰᱤ ᱤᱭᱟᱹ ᱠᱚ ᱥᱟᱨᱦᱟᱣ ᱠᱤᱫᱤᱧᱟ ᱟᱫᱚ ᱛᱚᱠᱷᱚᱱ ᱫᱚ ᱠᱟᱹᱴᱤᱡ ᱧᱚᱜ ᱜᱤᱧ ᱛᱟᱦᱮᱸ ᱞᱮᱱᱟ ᱛᱚ ᱟᱨ ᱡᱚᱠᱷᱚᱱ ᱩᱱᱤ ᱪᱷᱩᱴᱭᱟᱹ ᱦᱚᱯᱚᱱᱤᱧ ᱜᱚᱡ ᱠᱮᱫᱮᱭᱟ ᱵᱟᱝ ᱟᱨ ᱡᱚᱠᱷᱚᱱ ᱞᱮ ᱨᱩᱣᱟᱹᱲ ᱠᱟᱱᱟ ᱦᱮᱸ ᱛᱚᱠᱷᱚᱱ ᱫᱚ ᱟᱫᱚ ᱯᱩᱨᱟ ᱚᱱᱮ ᱜᱷᱚᱲᱟ ᱠᱟᱛᱮ ᱠᱚ ᱟᱹᱜᱩ ᱠᱤᱫᱤᱧᱟ ᱟᱠᱚᱣᱟᱜ ᱫᱟᱹᱵᱤ ᱨᱮᱠᱚ ᱞᱟ ᱞᱟᱹᱭ ᱠᱟᱫᱤᱧᱟ
ᱚ ᱛᱟᱦᱚᱞᱮ ᱵᱷᱟᱜᱤ ᱜᱮᱠᱚ ᱥᱟᱨᱦᱟᱣ ᱠᱮᱫ ᱵᱤᱱᱟ ᱦᱮᱸ ᱥᱮ
ᱦᱳᱭ ᱦᱳᱭ ᱛᱚ
ᱛᱟᱦᱚᱞᱮ ᱜᱚᱢᱠᱮ ᱟᱯᱮ ᱥᱮᱫ ᱫᱚ ᱥᱮᱸᱫᱽᱨᱟ ᱾ ᱡᱟᱦᱟᱸᱭ ᱡᱩᱫᱤ ᱢᱤᱫᱴᱟᱝ ᱢᱤᱫᱴᱟᱝ ᱢᱟᱱᱮ ᱡᱟᱦᱟᱸᱭ ᱜᱮ ᱢᱤᱫᱴᱟᱝ ᱦᱚᱲ ᱡᱩᱫᱤ ᱢᱤᱫᱴᱟᱝ ᱥᱩᱠᱨᱤ ᱜᱚᱡ ᱠᱮᱫᱮᱭᱟ ᱛᱟᱦᱞᱮ ᱩᱱᱤ ᱫᱚ ᱢᱟᱱᱮ ᱪᱮᱫ ᱞᱮᱠᱟ ᱡᱤᱞ ᱦᱟᱹᱴᱤᱧᱮ ᱧᱟᱢᱟᱭ ᱢᱟᱱᱮ ᱩᱱᱤ ᱫᱚ ᱵᱤᱥᱤ ᱧᱟᱢᱟᱭ ᱥᱮ ᱥᱚᱢᱟᱱ ᱥᱚᱢᱟᱱ ᱜᱮ ᱡᱷᱚᱛᱚ ᱦᱚᱲ ᱠᱚ ᱮᱢᱟ ᱠᱚᱣᱟ
ᱦᱮᱸ ᱡᱩᱫᱤ ᱥ ᱥᱩᱠᱨᱤ ᱜᱚᱡ ᱮᱢᱟᱱᱮ ᱠᱷᱟᱱ ᱫᱚ ᱩᱱᱤ ᱫᱚ ᱚᱱᱮ ᱢᱤᱫᱴᱮᱱ ᱯᱷᱟᱹᱲᱤ ᱧᱟᱢᱟᱭ ᱮᱠᱞᱟᱛᱮ ᱞᱟᱦᱟ ᱨᱮᱱᱟᱜ ᱯᱷᱟᱹᱲᱤ
ᱚ ᱦᱮᱸ
ᱟᱪᱪᱷᱟ ᱚᱱᱛᱮ ᱟᱨ ᱟᱯ ᱟᱯᱮ ᱥᱮᱫ ᱫᱚ ᱪᱮᱫ ᱞᱮᱠᱟ ᱡᱩᱫᱤ ᱡᱟᱦᱟᱸᱭ ᱥᱩᱠᱨᱤ ᱠᱚ ᱪᱮᱭᱟ ᱩᱱᱤ ᱫᱚ
ᱚ ᱟᱞᱮ ᱥᱮᱫ ᱫᱚ ᱢᱟᱱᱮ ᱡᱟᱦᱟᱸᱭ ᱡᱩᱫᱤ ᱥᱩᱠᱨᱤ ᱜᱚᱡᱮᱟᱭ ᱢᱟᱱᱮ ᱡᱷᱚᱛᱚ ᱦᱚᱲ ᱴᱷᱮᱱ ᱜᱮᱠᱚ ᱦᱟᱹᱴᱤᱧ ᱟᱠᱚ ᱡᱮᱞ ᱢᱚᱱᱮ ᱢᱮ ᱢᱚᱱᱮᱢᱮ ᱛᱩᱨᱩᱭ ᱦᱚᱲ ᱠᱚ ᱪᱟᱞᱟᱣ ᱠᱟᱱᱟ ᱥᱮᱸᱫᱽᱨᱟ ᱟᱫᱚ ᱡᱷᱚᱛᱚ ᱴᱷᱮᱱ ᱜᱮ ᱡᱮᱞ ᱠᱚ ᱦᱟᱹᱴᱤᱧᱟ ᱦᱟᱹᱴᱤᱧ ᱠᱟᱛᱜ ᱩᱱᱤ ᱫᱚ ᱢᱤᱫ ᱵᱷᱟᱜᱽ ᱵᱤᱥᱤ ᱧᱟᱢᱟᱭ ᱡᱤᱞ
ᱚ ᱟᱪᱪᱷᱟ ᱟᱪᱪᱷᱟ ᱚᱱᱟ ᱦᱚᱸ ᱱᱟᱯᱟᱭ ᱜᱮ ᱟᱨ ᱛᱟᱦᱚᱞᱮ ᱜᱚᱢᱠᱮ ᱟᱹᱵᱤᱱ ᱫᱚ ᱟᱡᱩᱫ ᱵᱤᱨ ᱵᱩᱨᱩ ᱥᱮᱸᱫᱽᱨᱟ ᱵᱮᱱ ᱪᱟᱞᱟᱣ ᱵᱟᱲᱟ ᱟᱠᱟᱱᱟ ᱥᱮ ᱵᱟᱝ
ᱵᱟᱝ ᱜᱚᱢᱠᱮ ᱟᱹᱞᱤᱧ ᱫᱚ ᱟᱡᱚᱫᱤᱭᱟᱹ ᱵᱩᱨᱩ ᱫᱚ ᱥᱮᱸᱫᱽᱨᱟ ᱫᱚ ᱵᱟᱹᱞᱤᱧ ᱪᱟᱞᱟᱣ ᱵᱟᱲᱟ ᱟᱠᱟᱱᱟ ᱡᱟᱦᱟᱸ ᱱᱚᱣᱟ ᱟᱞᱮ ᱫᱷᱟᱨᱮ ᱯᱟᱥᱮ ᱠᱚᱨᱮ ᱜᱮ ᱵᱤᱨ ᱠᱚ ᱢᱮᱱᱟᱜᱼᱟ ᱟᱛᱚ ᱵᱩᱨᱩ ᱠᱚ ᱢᱮᱱᱟᱜᱼᱟ ᱟᱞᱮ ᱫᱚ ᱵᱩᱨᱩ ᱫᱤᱥᱚᱢ ᱛᱚ ᱟᱫᱚ ᱚᱱᱟ ᱵᱤᱨ ᱵᱩᱨᱩ ᱠᱚᱨᱮ ᱜᱮ ᱪᱟᱞᱟᱣ ᱵᱟᱲᱟ ᱟᱠᱟᱱ ᱜᱮᱭᱟᱞᱤᱧ ᱵᱤᱨ ᱥᱩᱠᱨᱤ ᱛᱟᱨᱯᱚᱨᱮ ᱥᱮᱸᱫᱽᱨᱟ ᱠᱚᱞᱤᱧ ᱪᱟᱞᱟᱣ ᱵᱟᱲᱟ ᱟᱠᱟᱱ ᱜᱮᱭᱟ ᱛᱩᱭᱩ ᱥᱮᱸᱫᱽᱨᱟ ᱠᱚ
ᱟᱪᱪᱷᱟ ᱟᱪᱪᱷᱟ ᱟᱪᱪᱷᱟ ᱦᱮᱸ ᱚᱱᱟ ᱵᱩᱨᱩ ᱫᱤᱥᱚᱢ ᱡᱚᱠᱷᱚᱱ ᱞᱟᱹᱭᱚᱜ ᱠᱟᱱᱟ ᱛᱟᱦᱚᱞᱮ ᱦᱮᱸ ᱚᱱᱟ ᱵᱩᱨᱩ ᱜᱷᱚᱝᱜᱚᱨ ᱠᱚᱨᱮ ᱛᱩᱭᱩ ᱢᱟ ᱟᱹᱰᱤ ᱡᱟᱹᱥᱛᱤ ᱜᱤᱠᱚ ᱧᱟᱢᱚᱜᱼᱟ ᱛᱟᱦᱚᱞᱮ ᱩᱱᱠᱩ ᱛᱩᱭᱩᱜ ᱠᱚᱯᱮ ᱚᱲᱟᱜ ᱥᱮᱡ ᱦᱮᱡ ᱠᱟᱛᱮ ᱚᱱᱮ ᱢᱮᱨᱚᱢ ᱠᱚ ᱥᱤᱢ ᱠᱚ ᱡᱚᱢ ᱦᱭ
ᱦᱮᱸ ᱦᱮᱸ ᱜᱚᱢᱠᱮ ᱡᱚᱢ ᱫᱚᱠᱚ ᱡᱚᱢ ᱵᱟᱲᱟ ᱠᱚᱜᱮᱭᱟ ᱚᱱᱟ ᱠᱷᱟᱹᱛᱤᱨ ᱢᱮᱨᱚᱢ ᱥᱤᱢ ᱠᱚᱫᱚ ᱪᱟᱥ ᱠᱟᱠᱚ ᱨᱮᱦᱚᱸ ᱠᱚ ᱢᱟᱱᱮ ᱵᱮᱥᱤ ᱡᱷᱟᱹᱞ ᱫᱚ ᱵᱟᱠᱚ ᱪᱟᱞᱟᱣ ᱦᱚᱪᱚ ᱟᱠᱚᱣᱟ ᱞᱟᱜᱟᱣ ᱟᱹᱜᱩ ᱠᱚᱣᱟ ᱠᱚ ᱢᱟᱱᱮ ᱩᱱᱤ ᱡᱩᱚᱫᱤ ᱥᱤᱢ ᱡᱩᱫᱤ ᱠᱟᱹᱴᱤᱡ ᱪᱮᱞᱟᱝ ᱡᱩᱫᱤ ᱵᱤᱨ ᱥᱮᱫ ᱮ ᱵᱚᱞᱚᱭᱮᱱᱟᱭ ᱢᱚᱱᱮᱢ ᱩᱱᱤ ᱥᱤᱢ ᱫᱟᱜ ᱫᱚ ᱵᱟᱭ ᱨᱩᱣᱟᱹᱲᱟ ᱚᱲᱟᱜ ᱫᱚ
ᱚ ᱟᱪᱪᱷᱟ ᱟᱪᱪᱷᱟ
ᱦᱮᱸ ᱦᱮᱸ ᱟᱨ ᱜᱚᱢᱠᱮ ᱟᱹᱞᱤᱧ ᱢᱤᱫᱴᱟᱝ ᱠᱟᱛᱷᱟ ᱞᱤᱧ ᱞᱟᱹᱭᱟᱵᱮᱱ ᱠᱟᱱᱟ ᱟᱹᱞᱤᱧ ᱡᱚᱠᱷᱚᱱ ᱯᱟ. ᱭᱞᱟ. ᱞᱤᱧ ᱪᱟᱞᱟᱣ ᱟᱠᱟᱱᱟ ᱠᱟᱱᱟ ᱥᱮᱸᱫᱽᱨᱟ ᱟᱹᱞᱤᱧ ᱵᱟᱨᱭᱟ ᱛᱩᱭᱩ ᱞᱤᱧ ᱜᱚᱡ ᱞᱮᱫ ᱠᱤᱱᱟ
ᱪᱮ ᱯᱩᱭᱞᱩ ᱥᱮᱸᱫᱽᱨᱟ ᱪᱟᱞᱟᱣ ᱨᱮᱜᱮ ᱯᱟᱨᱭᱟ ᱛᱩᱛ
ᱦᱮᱸ ᱦᱮᱸ ᱵᱟᱨᱭᱟ ᱛᱮ ᱞᱤᱧ ᱜᱚᱡ ᱞᱮᱫ ᱠᱤᱱᱟ ᱾ ᱟᱫᱚ ᱩᱱᱠᱤᱱ ᱜᱚᱡ ᱠᱟ ᱠᱟᱛᱮᱫ ᱡᱟᱦᱟᱸ ᱩᱱᱠᱤᱱ ᱠᱤᱱ ᱜᱟᱨᱡᱟᱭᱮᱱ ᱫᱚ ᱦᱩᱣᱟᱹᱦᱩᱣᱟᱹᱠᱤᱱ ᱜᱟᱨᱡᱟᱣᱱᱟ
ᱦᱮᱸ ᱦᱮᱸ ᱦᱮᱸ
ᱟᱫᱚ ᱠᱟᱹᱴᱤᱡ ᱫᱩᱠ ᱫᱚᱞᱤᱧ ᱵᱩᱡᱷᱟᱹᱣ ᱠᱮᱫ ᱜᱮᱭᱟ ᱟᱫᱚ ᱟᱫᱚ ᱠᱚ ᱢᱮᱛᱟᱞᱤᱧ ᱠᱟᱱᱟ ᱡᱮ ᱛᱮ ᱡᱩᱫᱤ ᱟᱹᱵᱮᱱ ᱫᱩᱠ ᱵᱤᱱ ᱵᱩᱡᱷᱟᱹᱣᱮᱫᱟ ᱟᱹᱞᱤᱧ ᱠᱚ ᱢᱮᱛᱟᱞᱤᱧ ᱠᱟᱱᱟ ᱡᱩᱫᱤ ᱫᱩᱠᱮᱢ ᱵᱩᱡᱷᱟᱹᱣ ᱮᱫᱟ ᱛᱟᱦᱚᱞᱮ ᱟᱵᱮᱱ ᱟᱫᱚ ᱥᱮᱸᱫᱽᱨᱟ ᱫᱚ ᱛᱤᱥᱦᱚᱸ ᱟᱞᱚᱢ ᱦᱤᱡᱩᱜᱼᱟ ᱚᱱᱠᱟ ᱠᱚ ᱢᱮᱛᱟᱜ ᱞᱤᱧᱟᱹ ᱟᱫᱚ ᱟᱫᱚᱞᱤᱧ ᱞᱟᱹᱭ ᱫᱟᱞᱤᱧ ᱥᱮᱸᱫᱽᱨᱟ ᱞᱤᱧ ᱦᱮᱡ ᱟᱠᱟᱱᱟ ᱟᱨ ᱫᱩᱠ ᱡᱩᱫᱤ ᱵᱩᱡᱷᱟᱹᱣ ᱦᱩᱭᱩᱜᱼᱟ ᱛᱟᱦᱚᱞᱮ ᱥᱮᱸᱫᱽᱨᱟ ᱛᱚ ᱟᱫᱚ ᱵᱟᱠᱚ ᱟᱹᱜᱩ ᱞᱤᱭᱟᱹ
ᱦᱳᱭ ᱦᱳᱭ ᱮᱠᱫᱚᱢ ᱱᱚᱝᱠᱟ ᱵᱩᱡᱽ ᱞᱮᱠᱷᱟᱱ ᱫᱚ ᱵᱟᱭ ᱜᱟᱱᱚᱜ ᱟᱨ ᱛᱟᱦᱚᱞᱮ ᱩᱱᱠᱤᱱ ᱛᱩᱭᱩ ᱢᱟᱱᱮ ᱪᱮᱫ ᱪᱮᱫ ᱪᱮᱫ ᱛᱮᱢ ᱜᱚᱡ ᱞᱮᱫ ᱠᱤᱱᱟᱹ ᱚᱱᱠᱟ ᱪᱮᱫ ᱛᱟᱦᱮᱸ ᱠᱟᱱ ᱛᱟᱢᱟ ᱴᱟᱸᱜᱟ ᱵᱷᱤᱱᱴᱤᱱ ᱠᱟᱴᱟᱹᱨᱤ ᱮᱢᱟᱱ ᱚᱝᱠᱟᱱᱟᱜ ᱪᱮᱫ ᱛᱟᱦᱮᱸ ᱠᱟᱱ ᱛᱟᱢᱟ
ᱟᱹᱞᱤᱧ ᱴᱟᱸᱜᱟ ᱛᱮ ᱴᱟᱸᱜᱟ ᱛᱮ ᱢᱟᱱᱮ ᱟᱹᱰᱤ ᱪᱮᱨᱦᱨᱟ ᱵᱚᱞᱚ ᱟᱠᱟᱱᱟᱭ ᱢᱤᱫᱴᱟᱝ ᱜᱟᱡᱟᱲ ᱨᱮ ᱡᱟᱦᱟᱸ ᱪᱚ ᱩᱯᱚᱥ ᱜᱟᱡᱟᱲ ᱵᱮᱱ ᱧᱮᱞ ᱟᱠᱟᱫ ᱜᱮᱭᱟ ᱦᱮᱸ ᱥᱮ
ᱦᱳᱭ ᱦᱳᱭ ᱮᱠᱫᱚᱢ ᱧᱮᱞ ᱵᱟᱲᱟ ᱠᱟᱫᱟᱞᱤᱧ ᱚᱱᱟ ᱫᱚ
ᱪᱚᱯᱚᱥ ᱜᱟᱡᱟᱲ ᱨᱮ ᱵᱚᱞᱚ ᱟᱠᱟᱱᱟᱭ ᱟᱨ ᱡᱟᱦᱟᱸ ᱢᱟᱱᱮ ᱵᱚᱦᱚᱜ ᱛᱮᱫ ᱫᱚ ᱵᱷᱤᱛᱤᱨ ᱨᱮ ᱥᱟᱢᱵᱟᱣ ᱟᱠᱟᱫ ᱛᱟᱭᱟᱭ ᱟᱫᱚ ᱪᱮᱫ ᱪᱚᱭ ᱡᱚᱢᱮᱫ ᱛᱟᱦᱮᱸ ᱟᱭ ᱥᱮ ᱵᱟᱝ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱢᱟᱱᱮ ᱪᱩᱯᱤ ᱛᱮᱫ ᱟᱨ ᱡᱟᱦᱟᱸ ᱟᱭᱟᱜ ᱡᱟᱦᱟᱸ ᱠᱟᱴᱟ ᱛᱟᱭᱱᱚᱢ ᱨᱮᱱᱟᱜ ᱠᱟᱴᱟ ᱛᱮᱫ ᱦᱳᱭ ᱦᱳᱭ ᱢᱟᱱᱮ ᱵᱚᱦᱚᱜ ᱛᱮᱫ ᱫᱚ ᱵᱷᱤᱛᱤᱨ ᱨᱮᱛᱟᱭ ᱟᱨ ᱢᱟᱱᱮ ᱦᱟᱯᱷ ᱦᱚᱲᱢᱚ ᱫᱚ ᱵᱷᱤᱛᱤᱨ ᱛᱟᱭ ᱟᱨ ᱦᱟᱯᱷ ᱫᱚ ᱵᱟᱦᱨᱮ ᱛᱟᱭ ᱟᱫᱚ ᱡᱟᱦᱟᱸ ᱚᱱᱟ ᱴᱟᱸᱜᱟᱞᱤᱧ ᱥᱟᱵ ᱞᱮᱫ ᱫᱚ ᱦᱮᱸᱥᱮ
ᱦᱮᱸ
ᱚᱱᱟ ᱴᱟᱸᱜᱟ ᱛᱮ ᱢᱤᱫ ᱫᱷᱟᱣ ᱞᱤᱧ ᱠᱩᱴᱟᱹᱢ ᱠᱮᱫᱮᱭᱟ ᱾
ᱟᱪᱪᱷᱟ ᱚᱱᱮ ᱚᱠᱟ ᱴᱷᱮᱱ ᱵᱮᱱ ᱠᱩᱴᱟᱹᱢ ᱠᱮᱫᱮᱭᱟ ᱩᱱᱤ ᱫᱚ
ᱟᱭᱟᱜ ᱚᱱᱮ ᱡᱟᱦᱟᱸ ᱯᱟᱸᱡᱽᱨᱟ ᱫᱮᱭᱟ ᱯᱟᱸᱡᱽᱨᱟ ᱴᱷᱮᱱ ᱞᱤᱧ ᱠᱩᱴᱟᱹᱢ ᱠᱮᱫᱮᱭᱟ ᱾
ᱚ ᱟᱪᱪᱷᱟ ᱟᱪᱪᱷᱟ
ᱟᱫᱚ ᱚᱱᱟ ᱠᱩᱴᱟᱹᱢ ᱠᱟᱛᱮᱜ ᱜᱮ ᱩᱱᱤ ᱫᱚ ᱦᱩᱣᱟᱹ ᱦᱩᱣᱟᱹ ᱵᱟᱭ ᱜᱳᱞ ᱠᱮᱫᱟ
ᱚ ᱟᱪᱪᱷᱟ ᱢᱟᱱᱮ ᱜᱚᱡ ᱫᱚ ᱵᱟᱭ ᱜᱚᱡ ᱩᱛᱟᱹᱨ ᱮᱱᱟ ᱚᱸᱰᱮ ᱜᱮ ᱵᱩᱨᱩᱢ ᱩᱛᱟᱹᱨᱮᱱᱟᱭ
ᱦᱮᱸ ᱟᱫᱚ ᱜᱚᱝᱠᱮ ᱟᱫᱚ ᱠᱩᱴᱟᱹᱢ ᱛᱚᱛᱚ ᱵᱚᱦᱚᱜ ᱨᱮᱠᱚ ᱠᱩᱴᱟᱹᱢ ᱠᱚᱣᱟ ᱟᱹᱞᱤᱧ ᱫᱚ ᱯᱟᱸᱡᱽᱨᱟ ᱨᱮᱞᱤᱧ ᱠᱩᱴᱟᱹᱢ ᱠᱮᱫᱮᱭᱟ ᱟᱫᱚ ᱜᱚᱝᱠᱮ ᱟᱫᱚ ᱩᱱᱤ ᱫᱚ ᱩᱱᱤ ᱫᱚ ᱟᱵᱮᱱ ᱡᱩᱫᱤ ᱩᱱᱤᱵᱮᱱ ᱧᱟᱢ ᱠᱟᱭᱟ ᱟᱫᱚ ᱩᱱᱤ ᱠᱤ ᱟᱵᱮᱱ ᱫᱚ ᱵᱚᱦᱚᱜ ᱵᱮᱱ ᱯᱟᱸᱡᱟᱭ ᱛᱟᱭᱟ ᱾
ᱦᱮᱸ ᱟᱫᱚ ᱯᱟᱸᱡᱟ ᱨᱮᱱᱟᱜ ᱥᱚᱢᱚᱭ ᱫᱚ ᱚᱠᱟᱨᱮ ᱮ ᱡᱟᱦᱟᱸ ᱨᱮᱜᱮᱢ ᱧᱟᱢ ᱛᱟᱭᱟ ᱚᱸᱰᱮ ᱟᱫᱚᱢ ᱠᱩᱴᱟᱹᱢ ᱛᱟᱭᱟ
ᱦᱮᱸ ᱟᱫᱚᱞᱤᱧ ᱠᱩᱴᱟᱹᱢ ᱠᱮᱫ ᱠᱩᱴᱟᱹᱢ ᱚᱵᱚᱨ ᱜᱚᱫ ᱱᱟᱭ
ᱦᱚᱸᱼᱚᱭ ᱟᱪᱪᱪᱟ ᱟᱨ ᱚᱝᱠᱟ ᱦᱩᱣᱟᱹ ᱦᱩᱣᱟᱹ ᱨᱟᱜ ᱮᱫᱼᱟᱭ
ᱦᱮᱸ ᱦᱮᱸ ᱨᱟᱜ ᱮᱫᱟᱭ ᱟᱫᱚ ᱩᱱᱤ ᱫᱚ ᱢᱤᱫᱴᱟᱝ ᱞᱤᱧ ᱜᱚᱡ ᱠᱮᱫᱮᱭᱟ ᱛᱟᱨᱯᱚᱨᱮ ᱟᱨ ᱢᱤᱫᱴᱟᱝ ᱫᱚᱞᱤᱧ ᱜᱚᱡ ᱠᱮᱫᱮᱭᱟᱞᱤᱧ ᱤᱭᱟᱹ ᱪᱮᱫ ᱠᱚ ᱞᱟᱹᱭᱟ ᱟᱹᱰᱤ ᱢᱟᱨᱟᱝ ᱰᱷᱮᱞᱟᱠ ᱛᱟᱦᱮᱸ ᱠᱟᱱᱟ ᱦᱮᱸᱥᱮ ᱢᱤᱫᱴᱟᱝ ᱜᱷᱚᱸᱜᱚᱨ ᱨᱮ ᱢᱤᱫᱴᱟᱝᱮ ᱵᱚᱞᱚ ᱞᱮᱱᱟᱭ ᱢᱟᱱᱮ ᱟᱹᱰᱤ ᱢᱟᱨᱟᱝ ᱜᱷᱚᱸᱜᱚᱨ ᱠᱟᱱᱟ ᱢᱟᱱᱮ ᱠᱟᱹᱴᱤᱡ ᱫᱷᱟᱲᱥᱟᱝ ᱧᱚᱜ ᱜᱮᱭᱟ ᱜᱷᱚᱸᱜᱚᱨ ᱴᱟᱜ ᱦᱮᱸ ᱥᱮ
ᱦᱩᱸ ᱟᱪᱪᱷᱟ ᱟᱪᱪᱷᱟ
ᱟᱫᱚ ᱟᱞᱤᱧ ᱫᱚ ᱚᱱᱟ ᱫᱷᱟᱨᱮ ᱢᱟᱱᱮ ᱠᱟᱹᱴᱤᱡ ᱥᱟᱭᱤᱰ ᱥᱮᱫ ᱞᱤᱧ ᱪᱟᱞᱟᱣᱱᱟ ᱟᱫᱚ ᱟᱞᱤᱧ ᱨᱮᱱ ᱡᱟᱦᱟᱸᱭ ᱜᱟᱛᱮ ᱜᱟᱛᱮ ᱠᱚᱠᱚ ᱛᱟᱦᱮᱸ ᱠᱟᱱ ᱫᱚ ᱩᱱᱠᱩ ᱫᱚ ᱵᱟ ᱵᱟᱞᱤᱧ ᱞᱟᱹᱭ ᱟᱠᱟᱫ ᱠᱚᱣᱟ ᱚᱱᱟ ᱠᱟᱹᱴᱤᱡ ᱡᱷᱟᱹᱞ ᱨᱮ ᱠᱟᱹᱴᱤᱡ ᱞᱤᱧ ᱦᱚᱦᱚ ᱞᱮᱠᱷᱟᱱ ᱛᱚ ᱩᱱᱤ ᱛᱳᱭᱳ ᱛᱚ ᱫᱟᱹᱲ ᱩᱰᱩᱠᱚᱜᱼᱟ ᱦᱮᱸ ᱥᱮ
ᱦᱮᱸ
ᱛᱚ ᱚᱱᱟ ᱰᱷᱮᱞᱟᱠ ᱛᱟᱦᱮᱸ ᱠᱟᱱᱟ ᱰᱷᱮᱞᱟᱠ ᱛᱮᱜᱮᱞᱤᱧ ᱜᱚᱡ ᱠᱮᱫᱮᱭᱟ ᱪᱟᱯᱟᱫ ᱜᱚᱡ ᱠᱮᱫᱮᱭᱟᱞᱤᱧ ᱢᱟᱱᱮ ᱟᱹᱰᱤ ᱢᱟᱨᱟᱝ ᱰᱷᱮᱞᱟᱠ ᱠᱟᱱᱟ ᱜᱷᱚᱸᱜᱚᱨ ᱦᱚᱸ ᱢᱟᱨᱟᱝ ᱧᱚᱜ ᱜᱮᱭᱟ ᱟᱫᱚ ᱚᱸᱰᱮ ᱜᱮᱞᱤᱧ ᱢᱟᱱᱮ ᱪᱤᱯᱟᱹ ᱜᱚᱡ ᱠᱮᱫᱮᱭᱟ ᱾
ᱟᱪᱪᱷᱟ ᱢᱟᱱᱮ ᱚᱱᱟ ᱰᱷᱮᱞᱟᱠ ᱫᱚ ᱢᱟᱨᱟᱝ ᱧᱚᱜ ᱜᱮ ᱛᱟᱦᱮᱸ ᱠᱟᱱᱟ ᱵᱟᱨᱛᱤ ᱛᱮ ᱛᱟᱞᱮ ᱛᱩᱞ ᱠᱮᱫᱟ ᱵᱮᱱ ᱛᱚ
ᱛᱮᱞᱤᱧ ᱵᱟᱨ ᱛᱤ ᱛᱮᱞᱤᱧ ᱛᱩᱞ ᱠᱮᱫᱟ ᱟᱨ ᱞᱤᱧ ᱪᱟᱯᱟᱫ ᱜᱚᱡ ᱠᱮᱫᱮᱭᱟ ᱚᱸᱰᱮ ᱜᱮ ᱢᱟᱱᱮ ᱰᱷᱮᱞᱟᱠᱞᱤᱧ ᱜᱤᱰᱤ ᱟᱫᱮᱭᱟ
ᱚ ᱟᱪᱪᱷᱟ ᱟᱪᱪᱷᱟ ᱛᱟᱦᱚᱞᱮ ᱩᱱᱤᱫᱚ ᱚᱸᱰᱮ ᱜᱮ ᱜᱚᱡ ᱩᱛᱟᱹᱨ ᱮᱱᱟᱭ ᱥᱮ ᱩᱱᱤ ᱦᱚᱸ ᱚᱱᱠᱟᱭ ᱨᱟᱜ ᱵᱟᱲᱟᱭᱮᱫ ᱛᱟᱭ
ᱦᱮᱸ ᱩᱱᱤ ᱦᱚᱸ ᱨᱟᱜ ᱵᱟᱲᱟ ᱫᱚᱭ ᱨᱟᱜ ᱵᱟᱲᱟᱭᱮᱫ ᱛᱟᱦᱮᱸᱜ ᱟᱭ ᱟᱫᱚ ᱩᱱᱤ ᱫᱚ ᱩᱱᱟᱹᱜ ᱫᱚ ᱥᱮᱬᱟ ᱧᱚᱜ ᱫᱚ ᱵᱟᱭ ᱛᱟᱦᱮᱸ ᱠᱟᱱᱟ ᱩᱱᱤ ᱫᱚ ᱦᱩᱰᱤᱧ ᱧᱚᱜ ᱜᱮ ᱛᱟᱦᱮᱸ ᱠᱟᱱᱟᱭ ᱛᱩᱭᱳ ᱛᱚ
ᱚ ᱟᱪᱪᱷᱟ ᱟᱪᱪᱷᱟ ᱟᱪᱪᱷᱟ
ᱦᱮᱸ ᱦᱮᱸ ᱛᱚᱭᱳ ᱡᱤᱞ ᱫᱚᱵᱟᱹᱧ ᱡᱚᱢ ᱵᱟᱲᱟ ᱟᱠᱟᱫ ᱜᱮᱭᱟ ᱛᱚ ᱥᱮ
ᱦᱮᱸ ᱛᱳᱭᱳ ᱡᱤᱞ ᱢᱟ ᱡᱚᱢ ᱵᱟᱲᱟ ᱦᱩᱭ ᱠᱟᱱ ᱜᱮᱭᱟ ᱟᱞᱮ ᱦᱚᱸ ᱚᱱᱠᱟ ᱥᱮᱸᱫᱽᱨᱟᱞᱮ ᱪᱟᱞᱟᱣ ᱵᱟᱲᱟᱜ ᱜᱮᱭᱟ ᱛᱚ
ᱦᱮᱸ ᱦᱮᱸ ᱥᱮᱸᱫᱽᱨᱟ ᱫᱚ ᱪᱟᱞᱟᱣ ᱵᱟᱲᱟ ᱦᱩᱭ ᱟᱠᱟᱱ ᱜᱮᱭᱟ ᱛᱟᱦᱚᱞᱮ ᱡᱷᱚᱛᱚ ᱦᱚᱲ ᱜᱮ ᱦᱮᱸᱥᱮ